ᱦᱮᱞᱳ,
ᱡᱚᱦᱟᱨ ᱜᱮ ᱜᱚᱢᱠᱮ ᱾
ᱦᱳᱭ ᱡᱚᱦᱟᱨ ᱜᱮ ᱾
ᱫᱤᱭᱮ ᱪᱮᱫ ᱞᱮᱠᱟ ᱦᱮᱱᱟᱜ ᱵᱤᱱᱟ ᱫᱤᱭᱮ?
ᱱᱚᱜᱼᱚᱭ ᱱᱟᱯᱟᱭ ᱵᱟᱲᱟᱭ ᱜᱮ ᱮᱠᱷᱚᱱ ᱫᱚ ᱱᱤᱛᱚᱜ ᱫᱚ ᱚᱱᱠᱟ ᱞᱮᱠᱟ ᱮᱴᱠᱮ ᱮᱴᱠᱮᱴᱚᱬᱮ ᱠᱚᱫᱚ ᱵᱟᱝ ᱦᱩᱭ ᱠᱟᱱᱟ ᱪᱮᱫ ᱞᱮᱠᱟ ᱜᱮ ᱾
ᱟᱸ ᱫᱤᱭᱮ ᱟᱯᱮ ᱚᱱᱛᱮ ᱫᱚ ᱫᱟᱜ ᱵᱟᱲᱟ ᱞᱮᱫᱟᱭ ᱥᱮ ᱵᱟᱝ ᱛᱮᱦᱮᱧ ᱫᱚ?
ᱦᱩᱸ ᱫᱟᱜ ᱵᱟᱲᱟ ᱫᱚ ᱵᱟᱨ ᱢᱟᱦᱟ ᱜᱟᱱ ᱦᱩᱭᱱᱟ ᱾ ᱫᱟᱜ ᱡᱟᱹᱲᱤ ᱠᱚᱫᱚ ᱟᱹᱣᱨᱤ ᱦᱩᱭᱩᱜᱼᱟ, ᱟᱨ ᱨᱤᱢᱤᱞ ᱠᱚᱫᱚ ᱡᱟᱠ ᱜᱮ ᱧᱮᱞ ᱵᱟᱲᱟᱜ ᱠᱟᱱ ᱜᱮᱭᱟ ᱥᱮ ᱦᱤᱡᱩᱜ ᱠᱟᱱ ᱜᱮᱭᱟ᱾
ᱟᱪᱪᱷᱟ
ᱫᱟᱜ ᱡᱟᱹᱲᱤ ᱠᱚᱫᱚ ᱚᱱᱠᱟ ᱞᱮᱠᱟ ᱫᱚ ᱵᱟᱝ ᱦᱩᱭᱩᱜ ᱠᱟᱱᱟ᱾
ᱚᱻ
ᱛᱟᱦᱚᱞᱮ ᱜᱚᱝᱠᱮ ᱟᱹᱵᱤᱱ ᱜᱮ ᱚᱠᱟᱞᱮᱠᱟ ᱢᱮᱱᱟᱜ ᱵᱤᱱᱟ?
ᱦᱮᱸ ᱟᱹᱞᱤᱧ ᱦᱚᱸ ᱢᱚᱡᱽ ᱜᱮ ᱦᱮᱱᱟᱜ ᱞᱤᱧᱟᱹ ᱱᱤᱛᱚᱜ ᱫᱚᱼᱼ
ᱟᱪᱪᱷᱟ ᱱᱟᱯᱟᱭ ᱵᱟᱲᱟ ᱜᱮ ᱩᱱᱟᱦᱚ ᱛᱟᱦᱚᱞᱮ ᱫᱟᱜ ᱡᱟᱹᱲᱤ ᱠᱚᱫᱚ ᱚᱠᱟ ᱞᱮᱠᱟ ᱟᱯᱮ ᱥᱮᱱ ᱫᱚ?
ᱟᱞᱮ ᱱᱚᱱᱛᱮ ᱫᱚ ᱫᱟᱜ ᱡᱟᱹᱲᱤ ᱫᱚ ᱱᱚᱝᱠᱟ ᱫᱚ ᱵᱟᱭ ᱦᱩᱭ ᱠᱟᱱᱟ᱾ ᱟᱨ ᱥᱤᱛᱩᱝ ᱜᱮ ᱥᱤᱛᱩᱝ ᱮᱜᱼᱟᱭ ᱠᱷᱟᱹᱞᱤ ᱱᱚᱜ ᱱᱚᱝᱠᱟ ᱫᱟᱜ ᱡᱟᱹᱲᱤ ᱫᱚ ᱵᱟᱹᱱᱩᱜᱼᱟ᱾
ᱟᱪᱪᱷᱟ ᱛᱟᱦᱚᱞᱮ ᱨᱚᱦᱚᱭ ᱠᱚᱫᱚ ᱦᱩᱭᱩᱜ ᱠᱟᱱᱟ ᱥᱮ ᱵᱟᱝ ᱦᱩᱲᱩ ᱨᱚᱦᱚᱭ ᱠᱚᱫᱚ?
ᱦᱮᱸ ᱦᱩᱲᱩ ᱨᱚᱦᱚᱭ ᱫᱚ ᱦᱮᱸ ᱞᱟᱜᱟᱜ ᱞᱟᱹᱜᱤᱫᱼᱟ ᱨᱚᱦᱚᱭ ᱢᱟᱱᱮᱼᱼ ᱮᱠᱷᱚᱱᱚ ᱱᱚᱜᱚᱭ ᱵᱟᱹᱫ ᱵᱟᱹᱭᱦᱟᱹᱲ ᱠᱚ ᱴᱷᱤᱠ ᱴᱷᱟᱠ ᱦᱩᱭᱩᱜ ᱠᱟᱱᱟ ᱟᱫᱚ ᱫᱟᱜ ᱚᱱᱠᱟ ᱵᱟᱭ ᱦᱩᱭᱩᱜ ᱠᱟᱱᱟ ᱛᱚ᱾ ᱟᱫᱚ ᱦᱮᱸ ᱫᱮᱨᱤ ᱠᱟᱛᱮᱫ ᱮᱭ ᱡᱚᱱᱱᱚ ᱪᱟᱥ ᱠᱚᱫᱚ ᱫᱮᱨᱤ ᱠᱟᱛᱮᱜ ᱦᱩᱭᱩᱜ ᱠᱟᱱᱟ᱾ ᱵᱟᱠᱷᱟᱱ ᱫᱚ, ᱡᱟᱣ ᱥᱮᱨᱢᱟ ᱫᱚᱼᱼ ᱟᱹᱰᱤ ᱞᱟᱦᱟᱛᱮ ᱦᱩᱭ ᱞᱮᱱᱟ ᱱᱤᱭᱟᱹ ᱫᱚ ᱠᱟᱹᱴᱤᱡ ᱫᱮᱨᱤᱛᱮ ᱦᱩᱭᱩᱜ ᱠᱟᱱᱟ ᱟᱨ ᱪᱮᱫᱼᱼ
ᱟᱪᱪᱷᱟ᱾ ᱱᱚᱣᱟ ᱱᱟᱯᱟᱭ ᱜᱮ ᱫᱟᱜ ᱡᱟᱹᱲᱤ ᱠᱚ ᱵᱟᱝ ᱦᱩᱭ ᱞᱮᱱᱠᱷᱟᱱ ᱫᱚ ᱪᱟᱥ ᱫᱚ ᱵᱟᱵᱚ ᱞᱟᱦᱟ ᱫᱟᱲᱮᱭᱟᱜᱼᱟ᱾ ᱥᱮ ᱵᱟᱝ ᱞᱟᱦᱟ ᱤᱫᱤᱜ ᱛᱟᱵᱚᱱ ᱜᱮᱭᱟ ᱟᱪᱪᱷᱟ᱾ ᱛᱟᱦᱚᱞᱮ ᱜᱚᱢᱠᱮ ᱢᱮᱱᱫᱟᱹᱧ ᱱᱚᱣᱟ ᱠᱚ ᱥᱤᱡᱤᱱ ᱠᱚ ᱢᱟᱱᱮ ᱪᱟᱥ ᱚᱠᱛᱚ ᱠᱚ ᱯᱟᱨᱚᱢ ᱵᱟᱨᱟ ᱠᱟᱛᱮᱫ ᱡᱚᱠᱷᱚᱱᱼᱼ ᱢᱟᱱᱮ ᱱᱤᱭᱟᱹ ᱯᱚᱨ ᱜᱮ ᱢᱮᱱ ᱟᱠᱚ ᱫᱟᱸᱥᱟᱭ ᱵᱚᱸᱜᱟ ᱦᱤᱡᱩᱜᱼᱟ᱾ ᱟᱨ ᱛᱟᱦᱚᱞᱮ ᱜᱚᱢᱠᱮ ᱟᱯᱮ ᱥᱮᱱ ᱫᱚ ᱫᱟᱸᱥᱟᱭ ᱠᱚᱫᱚ ᱠᱚ ᱫᱟᱥᱟᱭ ᱫᱟᱸᱥᱟᱭ ᱫᱟᱨᱟᱱ ᱫᱚᱠᱚ ᱥᱮᱱᱚᱜᱼᱟᱥᱮ ᱵᱟ ᱝᱟ?
ᱜᱚᱢᱠᱮ ᱪᱮᱫ ᱞᱮᱠᱟ ᱞᱤᱧ ᱞᱟᱹᱭᱟᱵᱤᱱᱟ ᱱᱚᱝᱠᱟ ᱫᱚᱼᱼ ᱫᱟᱸᱥᱟᱭ ᱫᱚ ᱟᱹᱵᱤᱱ ᱴᱷᱮᱱ ᱜᱮᱫᱚ ᱦᱚᱸᱜ ᱚᱭ ᱯᱨᱚᱛᱷᱚᱢ ᱞᱤᱧ ᱟᱸᱡᱚᱢᱮᱫᱟ ᱫᱟᱸᱥᱟᱭ ᱫᱚ ᱵᱟᱹᱞᱤᱧ ᱟᱸᱡᱚᱢ ᱵᱟᱲᱟ ᱠᱟᱜᱼᱟ᱾ ᱟᱫᱚ ᱟᱞᱮ ᱚᱱᱟ ᱥᱟᱭᱤᱰ ᱫᱚ ᱚᱱᱠᱟ ᱫᱚ ᱵᱟᱭ ᱦᱩᱭᱩᱜᱼᱟ ᱥᱮ ᱟᱫᱚ ᱫᱟᱸᱥᱟᱭ ᱴᱟᱸᱥᱟᱭ ᱫᱚ ᱱᱚᱝᱠᱟ ᱫᱚᱼᱼ ᱵᱟᱠᱚ ᱵᱟᱲᱟᱭᱟ ᱛᱚ ᱟᱹᱞᱤᱧ ᱦᱚᱸ ᱵᱟᱹᱞᱤᱧ ᱞᱟᱹᱭ ᱫᱟᱲᱮᱭᱟᱜ ᱠᱟᱱᱟ ᱠᱟᱹᱴᱤᱡ ᱡᱩᱫᱤᱵᱤᱱ ᱞᱟᱹᱭ ᱠᱮᱭᱟ ᱱᱚᱣᱟ ᱵᱮᱯᱟᱨ ᱛᱮ?
ᱦᱳᱭ ᱦᱳᱭ ᱞᱟᱹᱭ ᱟᱵᱮᱱ ᱠᱟᱱᱟᱞᱤᱧ ᱛᱟᱦᱚᱞᱮ᱾ ᱫᱟᱸᱥᱟᱭ ᱫᱚ ᱟᱵᱚ ᱫᱚ ᱡᱟᱦᱟᱸ ᱵᱚ ᱫᱟᱸᱥᱟᱭ ᱪᱟᱸᱫᱚ ᱡᱟᱦᱟᱸ ᱫᱚᱼᱼ ᱟᱵᱚᱣᱟᱜ ᱢᱤᱫᱴᱮᱱ ᱚᱱᱟ ᱦᱚᱸ ᱟᱵᱚᱣᱟᱜ ᱥᱮᱨᱣᱟ ᱨᱮᱜᱮᱼᱼ ᱚᱱᱟᱦᱚᱸ ᱢᱤᱫᱴᱮᱱ ᱟᱹᱰᱤ ᱧᱩᱢᱟᱱᱟᱜ ᱠᱟᱱ ᱛᱟᱵᱚᱱ ᱜᱮᱭᱟ ᱟᱸᱡᱚᱢ ᱫᱚ ᱡᱩᱫᱤᱭᱼᱼ ᱠᱚᱢ ᱵᱮᱥᱤ ᱟᱸᱡᱚᱢ ᱵᱟᱲᱟ ᱟᱠᱟᱫ ᱜᱮᱭᱟ ᱵᱮᱱ᱾ ᱫᱟᱸᱥᱟᱭ ᱫᱚ ᱞᱟᱹᱭᱟᱠᱠᱚ ᱵᱟᱝᱢᱟ ᱚᱱᱟ ᱡᱟᱦᱟᱸ ᱫᱩᱨᱜᱟᱹ ᱯᱩᱡᱟᱹᱼᱼ
ᱦᱮᱸ᱾
ᱚᱱᱟ ᱠᱟᱥᱟ ᱠᱟᱪᱷᱤ ᱡᱟᱦᱟᱸ ᱫᱚᱼᱼ ᱡᱚᱠᱷᱚᱱ ᱦᱩᱫᱩᱲ ᱫᱩᱨᱜᱟᱹ ᱚᱱᱟ ᱡᱟᱦᱟᱸ ᱟᱭᱱᱚᱢ ᱠᱟᱡᱚᱞ ᱩᱱᱠᱤᱱ ᱠᱚᱼᱼ ᱢᱟᱱᱮ ᱤᱫᱤ ᱞᱮᱫ ᱠᱤᱹᱱᱟ ᱠᱚ ᱡᱟᱦᱟᱸ ᱟᱨᱡᱚ ᱚᱱᱟ ᱟᱨᱡᱚ ᱚᱱᱠᱟ ᱤᱭᱟᱹ ᱛᱟᱦᱮᱸ ᱠᱟᱱᱟ ᱢᱤᱫᱴᱮᱱ᱾
ᱦᱮᱸ ᱦᱮᱸ
ᱟᱫᱚ ᱩᱱᱠᱤᱱ ᱠᱚ ᱤᱫᱤ ᱞᱮᱫ ᱠᱤᱱᱟ ᱛᱚ ᱩᱱᱠᱤᱱ ᱯᱟᱸᱡᱟ ᱞᱟᱹᱜᱤᱫ ᱜᱮ ᱟᱵᱚ ᱦᱚᱲᱼᱼ ᱚᱱᱠᱟ ᱱᱟᱱᱟ ᱦᱩᱱᱟᱹᱨ ᱠᱩᱲᱤ ᱜᱤᱫᱽᱨᱟᱹ ᱥᱟᱪ ᱠᱟᱛᱮᱫ ᱫᱟᱬᱟᱱ ᱠᱚ ᱩᱰᱩ ᱠᱚᱜᱼᱼ ᱛᱟᱦᱮᱱᱟ ᱥᱮ ᱚᱱᱟ ᱫᱚᱠᱚ ᱞᱟᱹᱭᱟ ᱩᱱᱠᱤᱱ ᱯᱟᱸᱡᱟ ᱠᱚ ᱩᱰᱩᱠᱚᱜ ᱛᱟᱸᱦᱮᱱᱟ᱾ ᱦᱳᱭ ᱟᱫᱚ ᱚᱱᱠᱟ ᱞᱮᱠᱟ ᱜᱮ ᱫᱟᱸᱥᱟᱭ ᱫᱚ ᱦᱩᱭᱩᱜ ᱛᱟᱸᱦᱮᱱᱟ ᱥᱮ ᱮᱱᱮᱡ ᱥᱮᱨᱮᱧ ᱫᱟᱨᱟᱭᱛᱮ ᱜᱚᱴᱟ ᱟᱹᱛᱩᱼᱼ
ᱜᱚᱴᱟ ᱟᱹᱛᱩ ᱟᱹᱛᱩ ᱠᱚ ᱫᱟᱬᱟᱱᱟ, ᱫᱮᱥ ᱫᱤᱥᱚᱢ ᱠᱚ ᱫᱟᱬᱟᱱᱟ᱾ ᱚᱸᱻ ᱜᱚᱝᱠᱮ ᱦᱟᱸᱜᱼᱼ ᱟᱨ ᱱᱚᱝᱠᱟ ᱫᱚ ᱟᱫᱚ ᱟᱞᱮ ᱚᱱᱛᱮ ᱫᱚ ᱚᱱᱠᱟ ᱫᱚ ᱵᱟᱠᱚ ᱟᱫᱚ ᱵᱟᱹᱞᱤᱧ ᱧᱮᱞ ᱵᱟᱲᱟ ᱟᱠᱟᱫ ᱠᱚᱣᱟ ᱛᱚ ᱾ ᱟᱫᱚ ᱮᱭ ᱡᱚᱱᱱᱮ ᱠᱩᱠᱞᱤ ᱟᱹᱵᱤᱱ ᱴᱷᱮᱱ ᱠᱩᱠᱞᱤ ᱫᱚ ᱱᱟᱦᱟᱜ ᱞᱤᱧ ᱫᱚᱦᱚ ᱠᱮᱫᱟ ᱟᱨ ᱪᱮᱫ ᱾
ᱦᱳᱭ ᱚᱱᱟ ᱦᱚᱸ ᱱᱟᱯᱟᱭ ᱜᱮ ᱵᱟᱝᱢᱟ ᱩᱱᱟᱹᱜ ᱵᱮᱥᱴᱷᱤᱠ ᱵᱟᱹᱞᱤᱧ ᱵᱟᱲᱟᱭ ᱨᱮᱦᱚᱸ ᱡᱟ ᱟᱹᱰᱤᱡᱞᱤᱧ ᱵᱟᱲᱟᱭᱟ ᱥᱮ ᱚᱱᱠᱟ ᱞᱮᱠᱟ ᱠᱟᱹᱴᱤᱡ ᱦᱳᱭᱛᱚᱧ ᱢᱚᱱᱮ ᱠᱮᱫᱼᱟ ᱡᱮ ᱵᱩᱡᱷᱟᱹᱣ ᱫᱟᱲᱮᱭᱟᱫ ᱵᱮᱱᱟᱞᱤᱧ ᱾
ᱦᱮᱸ ᱦᱮᱸ ᱩᱰᱤ ᱜᱟᱱ ᱜᱮᱞᱤᱧ ᱵᱩᱡᱷᱟᱹᱣ ᱟᱠᱟᱫᱼᱟ ᱟᱹᱵᱤᱱᱟᱜ ᱠᱟᱛᱷᱟ ᱟᱸᱡᱚᱢ ᱠᱟᱛᱮᱫ ᱾ ᱡᱟᱦᱟᱸ ᱵᱟᱹᱞᱤᱧ ᱵᱟᱲᱟᱭ ᱞᱮᱫ ᱛᱟᱦᱮᱸᱫ ᱚᱱᱟ ᱴᱟᱜ ᱞᱤᱧ ᱢᱚᱸᱡᱽ ᱛᱮᱞᱤᱧ ᱵᱩᱡᱷᱟᱹᱣ ᱠᱮᱫᱼᱟ᱾
ᱟᱨ ᱛᱟᱦᱚᱞᱮ ᱜᱚᱝᱠᱮ ᱚᱠ ᱛᱚ ᱦᱩᱭ ᱞᱮᱱ ᱠᱷᱟᱱ ᱥᱮ ᱡᱩᱫᱤ ᱚᱠᱛᱚ ᱧᱟᱯᱟᱢ ᱫᱟᱲᱮᱭᱟᱜᱼᱟ ᱵᱮᱱ ᱚᱱᱠᱟ ᱮᱸᱰᱮᱠᱷᱟᱱ ᱫᱚ ᱟᱞᱮ ᱫᱤᱥᱚᱢ ᱠᱚᱛᱮ ᱵᱮᱱ ᱦᱤᱡᱩᱜᱼᱟ ᱱᱚᱝᱠᱟ ᱡᱮ ᱚᱠᱟ ᱞᱮᱠᱟ ᱫᱟᱸᱥᱟᱭ ᱫᱟᱬᱟᱱ ᱠᱚ ᱥᱮᱱᱚᱜᱼᱟ ᱾ ᱧᱮᱞ ᱦᱚᱸ ᱵᱮᱱ ᱧᱮᱞᱟ ᱟᱨ ᱡᱩᱫᱤ ᱵᱮᱱ ᱢᱚᱱᱮ ᱠᱷᱟᱱ ᱫᱚ ᱟᱞᱮ ᱥᱟᱶᱛᱮ ᱫᱟᱸᱥᱟᱭ ᱫᱟᱬᱟᱱ ᱦᱚᱞᱮ ᱤᱫᱤ ᱵᱤᱱ ᱜᱮᱭᱟ ᱚᱱᱟ ᱫᱚ
ᱟᱪᱪᱷᱟ ᱟᱨ ᱵᱟᱠᱤ ᱫᱚ ᱵᱟᱝ ᱜᱟᱱᱚᱜᱼᱟ ᱾ ᱦᱮᱸᱻ ᱱᱚᱣᱟ ᱚᱠᱛᱚ ᱨᱮᱱᱟᱜ ᱜᱮ ᱛᱚ ᱚᱠᱛᱚ ᱜᱮᱛᱚ ᱚᱱᱠᱟ ᱵᱟᱭ ᱦᱩᱭᱩᱜ ᱠᱟᱱᱟ ᱾ ᱡᱩᱫᱤ ᱦᱟᱸᱜ ᱱᱚᱝᱠᱟ ᱦᱩᱭᱩᱜᱼᱟ ᱚᱵᱚᱥᱥᱚᱭ ᱞᱤᱧ ᱪᱟᱞᱟᱜᱼᱟ, ᱢᱤᱫ ᱫᱷᱟᱣ ᱱᱚᱝᱠᱟ ᱱᱚᱣᱟ ᱦᱚᱸᱛᱚ ᱟᱵᱚᱣᱟᱜ ᱥᱟᱶᱛᱟ ᱥᱚᱢᱟᱡᱽ ᱨᱮᱱᱟᱜ ᱜᱮ ᱡᱤᱱᱤᱥ ᱠᱟᱱ ᱜᱮᱭᱟ ᱦᱮᱸᱥᱮ ᱟᱫᱚ ᱦᱚᱸᱜᱼᱱᱟ ᱠᱚ ᱡᱷᱚᱛ ᱡᱷᱚᱛᱚ ᱨᱚᱠᱚᱢ ᱡᱤᱱᱤᱥ ᱜᱮ ᱥᱤᱠᱟᱹᱣ ᱜᱮ ᱵᱷᱟᱹᱜᱤᱭᱟ ᱾ ᱟᱫᱚ ᱫᱤᱠᱷᱤ ᱚᱱᱠᱟ ᱚᱠᱛᱚ ᱴᱚᱠᱛᱚ ᱡᱩᱫᱤ ᱞᱤᱧ ᱧᱟᱢᱟ ᱮᱸᱻ ᱤᱱᱟ. ᱠᱷᱟᱱ ᱞᱤᱧ ᱪᱟᱞᱟᱜᱼᱟ ᱚᱵᱚᱥᱥᱳᱭ ᱾
ᱦᱳᱭ ᱚᱱᱟ ᱦᱚᱸ ᱧᱮᱞ ᱠᱟᱜ ᱦᱚᱸ ᱞᱟᱹᱠᱛᱤ ᱠᱟᱱᱟ ᱥᱮ ᱟᱵᱚ ᱥᱮᱨᱣᱟ ᱡᱟᱦᱟᱸ ᱢᱮᱱᱟᱜ ᱟᱠᱟᱫ ᱛᱟᱵᱚᱱᱟ ᱥᱟᱶᱛᱟ ᱨᱮ ᱚᱱᱟ ᱠᱚᱦᱚᱸ ᱡᱩᱫᱤ ᱟᱵᱚᱣᱟᱜ ᱵᱚᱱ ᱫᱚᱦᱚ ᱤᱫᱤ ᱛᱟᱵᱚᱱᱟ ᱥᱮ ᱧᱮᱞ ᱠᱟᱜ ᱵᱚᱱ ᱥᱮ ᱵᱟᱲᱟᱭ ᱛᱟᱸᱦᱮᱱ ᱛᱟᱵᱚᱱᱟ ᱮᱸᱰᱮᱠᱷᱟᱱ ᱫᱚ ᱟᱹᱭᱰᱤ ᱜᱟᱱ ᱜᱮ ᱱᱟᱯᱟᱭᱚᱜᱼᱟ ᱥᱮ ᱛᱟᱭᱚᱢ ᱫᱟᱨᱟᱢ ᱡᱚᱠᱷᱚᱱ ᱟᱵᱚ ᱥᱟᱶᱦᱮᱫ ᱪᱟᱨᱪᱟᱣ ᱨᱮ ᱛᱟᱦᱮᱸ ᱤᱫᱤᱜ ᱛᱟᱵᱚᱱᱟ ᱥᱟᱶᱛᱟ ᱥᱟᱶᱦᱟᱛ ᱨᱮ ᱮᱸᱰᱮᱠᱷᱟᱱ ᱫᱚ ᱡᱷᱚᱛᱚ ᱠᱚᱣᱟᱜ ᱜᱮ ᱥᱮ ᱜᱚᱴᱟ ᱫᱤᱥ ᱚᱱᱟ ᱤᱭᱟᱹ ᱫᱚ ᱛᱟᱦᱮᱸ ᱤᱫᱤᱜ ᱜᱮᱭᱟ᱾ ᱟᱫᱚ ᱡᱟᱦᱟᱸ ᱢᱮᱱᱮᱫ ᱠᱮᱫ ᱵᱮᱱ ᱡᱮ ᱟᱯᱮ ᱥᱮᱱ ᱫᱚ ᱚᱱᱠᱟ ᱞᱮᱠᱟ ᱵᱟᱝ ᱦᱩᱭᱩᱜ ᱛᱟᱸᱦᱮᱱᱟ᱾ ᱛᱚ ᱞᱟᱹᱭ ᱨᱮᱫᱚ ᱵᱩᱡᱩᱜ ᱠᱟᱱ ᱜᱮᱭᱟ ᱵᱟᱝᱢᱟ ᱟᱵᱮᱱ ᱫᱚ ᱚᱱᱠᱟ ᱢᱟᱱᱮ ᱟᱹᱛᱩ ᱫᱤᱥᱚᱢ ᱠᱚᱨᱮᱱ ᱫᱚ ᱦᱳᱭᱛᱳ ᱵᱟᱵᱮᱱ ᱛᱟᱸᱦᱮᱱᱟ ᱯᱟᱞᱮᱱ ᱵᱟᱝ ᱥᱮ?
ᱦᱮᱸ ᱦᱮᱸ ᱟᱹᱛᱩ ᱫᱤᱥᱚᱢ ᱫᱚ ᱵᱟᱝᱟ ᱾ ᱠᱟᱹᱴᱤᱡ ᱮᱸ ᱥᱚᱦᱚᱨ ᱥᱮᱫ ᱥᱚᱦᱚᱨ ᱵᱟᱡᱟᱨ ᱴᱟᱭᱤᱯ ᱦᱮᱸ ᱱᱚᱝᱠᱟ ᱾ ᱟᱫᱚ ᱚᱱᱠᱟ ᱛᱟᱦᱮᱸ ᱦᱩᱭᱩᱜ ᱜᱮᱭᱟ ᱟᱨ ᱪᱮᱫ᱾
ᱟᱪᱪᱷᱟ, ᱦᱚᱭᱛᱚ ᱚᱱᱟ ᱫᱚ ᱯᱟᱲᱟᱜᱼᱟ ᱵᱟᱝᱢᱟ, ᱥᱚᱦᱚᱨ ᱵᱟᱡᱟᱨ ᱨᱮᱱᱟᱜ ᱚᱨᱥᱚᱝ ᱛᱮ ᱚᱱᱠᱟ ᱞᱮᱠᱟ ᱚᱱᱠᱟ ᱫᱚ ᱵᱟᱝ ᱦᱩᱭ ᱠᱟᱱᱟ ᱥᱮ ᱚᱱ ᱛᱮ ᱫᱚ ᱚᱱᱠᱟ ᱵᱟᱵᱮᱱ ᱧᱮᱞ ᱟᱠᱟᱫᱼᱟ ᱾ ᱚᱱᱟ ᱫᱚ ᱪᱤᱠᱟᱹᱛᱮᱱᱟᱜ ᱫᱚ ᱵᱟᱹᱱᱩᱜ ᱟᱠᱟᱫ ᱾ ᱟᱫᱚ ᱡᱩᱫᱤ ᱧᱮᱞ ᱛᱮᱱᱟᱜ ᱥᱮ ᱚᱱᱟ ᱠᱚ ᱥᱮᱬᱟ ᱛᱮᱱᱟᱜ ᱥᱮ ᱵᱟᱲᱟᱭ ᱛᱮᱱᱟᱜ ᱡᱩᱫᱤ ᱚᱱᱠᱟ ᱨᱤᱠᱟᱹ ᱢᱮᱱᱟᱜᱼᱟ ᱮᱸᱰᱮᱠᱷᱟᱱ ᱦᱤᱡᱩᱜ ᱟᱵᱮᱱ ᱱᱟᱜ ᱠᱷᱟᱱ ᱟᱞᱮ ᱫᱤᱥᱚᱢ ᱱᱚᱛᱮ ᱥᱮ ᱧᱮᱞ ᱤᱫᱤᱭᱟᱵᱮᱱ ᱾
ᱦᱮᱸ ᱜᱚᱝᱠᱮ ᱨᱤᱠ ᱨᱤᱠᱟᱹ ᱨᱮᱱᱟᱜ ᱢᱟ ᱫᱤᱥᱟᱹ ᱢᱟ ᱦᱮᱱᱟᱜᱼᱟ᱾ ᱟᱹᱰᱤᱜᱟᱱ ᱜᱮ ᱢᱚᱱᱮ ᱦᱚᱭ ᱫᱟᱹᱲᱮᱜᱟᱭ ᱡᱮ ᱵᱷᱟᱹᱵᱤᱭ ᱮᱫᱟᱞᱤᱧ ᱡᱮ ᱦᱮᱸᱼᱮ ᱱᱚᱝᱠᱟ ᱦᱟᱜ ᱱᱚᱝᱠᱟ ᱴᱟᱭᱤᱢ ᱠᱚ ᱦᱩᱭ ᱞᱮᱠᱷᱟᱱ ᱡᱮ ᱪᱟᱞᱟᱣ ᱠᱟᱛᱮᱫ ᱱᱚᱝᱠᱟ ᱦᱩᱸ ᱧᱮᱞ ᱟᱹᱜᱩᱭᱟᱞᱤᱧ ᱥᱮ ᱥᱤᱠᱷᱟᱹᱣ ᱟᱹᱜᱩᱭᱟᱞᱤᱧ ᱚᱱᱟ ᱡᱤᱱᱤᱥ ᱠᱚ ᱡᱟᱦᱟᱸ ᱠᱚ ᱵᱟᱹᱞᱤᱧ ᱵᱟᱲᱟᱭᱟ ᱾ ᱟᱹᱵᱤᱱᱟᱜ ᱢᱚᱪᱟ ᱛᱮᱞᱤᱧ ᱟᱸᱡᱚᱢ ᱠᱟᱛᱮᱫ ᱡᱟᱦᱟᱸ ᱴᱩᱠᱩ ᱞᱤᱧ ᱵᱩᱡᱷᱟᱹᱣ ᱠᱮᱜᱼᱟ ᱥᱮ ᱵᱟᱲᱟᱭ ᱠᱮᱜᱼᱟ ᱞᱤᱧ ᱡᱟᱭᱦᱳᱠ ᱢᱚᱴᱟᱢᱩᱴᱤ ᱟᱹᱰᱤ ᱵᱷᱟᱹᱜᱤ ᱡᱤᱱᱤᱥ ᱜᱮ ᱡᱟᱦᱟᱸ ᱟᱵᱚᱣᱟᱜ ᱥᱟᱶᱛᱟ ᱥᱚᱢᱟᱡᱽ ᱨᱮ ᱢᱮᱱᱟᱜᱼᱟ ᱠᱤᱱᱛᱩ ᱟᱹᱞᱤᱧ ᱫᱚ ᱚᱱᱟᱴᱟᱜ ᱫᱚ ᱵᱟᱹᱞᱤᱧ ᱵᱟᱲᱟᱭ ᱠᱮᱭᱟ, ᱱᱤᱛᱚᱜ ᱞᱤᱧ ᱵᱟᱲᱟᱭ ᱠᱟᱛᱮᱫ ᱟᱹᱰᱤ ᱵᱮᱥ ᱜᱮᱞᱤᱧ ᱵᱩᱡᱷᱟᱹᱣ ᱮᱫᱟ ᱾ ᱠᱤᱱᱛᱩ ᱦᱟᱸᱜ ᱥᱚᱢᱚᱭ ᱨᱮᱱᱟᱜ ᱜᱮᱛᱚ ᱟᱱᱟ ᱴᱟᱱ, ᱡᱩᱫᱤ ᱚᱱᱠᱟ ᱞᱤᱧ ᱧᱟᱢᱟ ᱥᱚᱢᱚᱭ ᱚᱵᱚᱥᱥᱳᱭ ᱞᱤᱧ ᱪᱟᱞᱟᱜᱼᱟ ᱱᱚᱝᱠᱟ ᱾ ᱧᱮᱞ ᱥᱟᱨᱦᱟᱣ ᱞᱟᱜᱤᱫ ᱾ ᱜᱮᱭᱟ ᱾
ᱟᱨ ᱚᱱᱟ ᱢᱟ ᱛᱟᱦᱞᱮ ᱦᱩᱭᱱᱟ ᱵᱷᱟᱜᱤ ᱜᱮ ᱛᱟᱦᱞᱮ ᱜᱚᱝᱠᱮᱼᱼ ᱟᱨ ᱚᱱᱠᱟ ᱫᱚ ᱟᱯᱮ ᱥᱮᱱ ᱠᱚᱫᱚ ᱛᱟᱦᱚᱞᱮ ᱡᱟᱦᱟᱸ ᱫᱚ ᱟᱵᱚ ᱥᱮᱨᱣᱟ ᱨᱮᱱᱟᱜ ᱠᱚ ᱢᱮᱱᱟᱜ ᱟᱠᱟᱜᱼᱟ? ᱮ ᱚᱠᱟ ᱠᱚᱫᱚ ᱢᱟᱱᱮ ᱚᱱᱠᱟ ᱟᱯᱮ ᱥᱮᱱ ᱠᱚᱫᱚ ᱚᱱᱠᱟ ᱞᱮᱠᱟ, ᱦᱟᱹᱯᱤᱫ ᱤᱫᱤᱜ ᱠᱟᱱᱟ ᱥᱮ ᱵᱟᱝ ᱧᱮᱞᱚᱜᱚᱜ ᱠᱟᱱᱟ ᱾
ᱡᱩᱫᱤ ᱞᱤᱧ ᱞᱟᱹᱭᱟ ᱡᱮ ᱡᱟᱦᱟᱸ ᱫᱚ ᱟᱵᱚ ᱥᱚᱦᱚᱨᱟᱭ ᱯᱚᱨᱚᱵᱽ ᱛᱟᱵᱚᱱ ᱾
ᱦᱮᱸ ᱦᱮᱸ ᱾
ᱦᱳᱭ ᱛᱟᱦᱚᱞᱮ, ᱚᱱᱟ ᱠᱚᱫᱚ ᱚᱠᱟ ᱞᱮᱠᱟ ᱦᱩᱭᱩᱜ ᱟᱥᱮ ᱵᱟᱝ ᱚᱝᱠᱟᱱᱟ ᱟᱯᱮᱥᱮᱱ ᱫᱚ?
ᱮᱸᱻ ᱥᱚᱦᱨᱟᱭ ᱥᱚᱦᱨᱟᱭ ᱫᱚ ᱟ ᱟᱸᱡᱚᱢ ᱵᱟᱲᱟ ᱫᱚ ᱦᱩᱭ ᱠᱟᱱᱟ ᱾ ᱠᱤᱱᱛᱩ ᱚᱱᱠᱟ ᱟᱞᱮ ᱥᱮᱫ ᱫᱚ ᱚᱱᱠᱟ ᱞᱟᱦᱟᱛᱮ ᱦᱩᱭ ᱵᱟᱲᱟ ᱠᱚᱜᱼᱟ, ᱱᱮᱛᱟᱨ ᱫᱚ ᱟᱫᱚ ᱚᱱᱠᱟ ᱫᱚ ᱟᱫᱚ ᱵᱟᱝ ᱦᱩᱭᱩᱜ ᱠᱟᱱᱟ ᱾ ᱞᱟᱦᱟ ᱫᱚ ᱦᱟᱲᱟᱢ ᱦᱟᱯᱲᱟᱢ ᱠᱚ ᱛᱟᱦᱮᱸ ᱠᱟᱱᱟ ᱛᱚ, ᱱᱚᱣᱟ ᱠᱚᱨᱮ ᱡᱚᱯᱲᱟᱣ ᱡᱟᱦᱟᱸ ᱱᱚᱣᱟ ᱤᱭᱟᱹ ᱠᱚᱨᱮᱼᱼ ᱮ ᱮᱱᱠᱷᱟᱱ ᱱᱮᱛᱟᱨ ᱫᱚ ᱟᱫᱚ ᱚᱱᱠᱟ ᱵᱟᱹᱱᱩᱜ ᱠᱚᱣᱟ ᱛᱚ᱾ ᱟᱫᱚ ᱱᱮᱛᱟᱨ ᱡᱟᱦᱟᱸᱭ ᱜᱤᱫᱽᱨᱟᱹ ᱠᱚ ᱦᱚᱜᱼᱚ ᱱᱚᱝᱠᱟ ᱱᱮᱛᱟᱨ ᱠᱚ ᱦᱮᱱᱟᱜ ᱠᱚᱣᱟ ᱥᱮ ᱩᱱᱠᱩ ᱟᱫᱚᱼᱼ ᱱᱮᱛᱟᱨ ᱫᱚ ᱚᱱᱠᱟ ᱫᱚ ᱵᱟᱠᱚ ᱠᱚᱨᱟᱣ ᱮᱫᱟ ᱥᱮ, ᱩᱫᱽᱫᱳᱜᱽ ᱚᱱᱠᱟ ᱫᱚ ᱵᱟᱹᱱᱩᱜ ᱠᱚᱣᱟ, ᱟᱫᱚ ᱚᱱᱟ ᱦᱤᱥᱟᱹᱵ ᱞᱮᱠᱟ ᱛᱮᱫᱚ ᱱᱮᱛᱟᱨ ᱫᱚ ᱟᱞᱮ ᱚᱱᱛᱮ ᱫᱚ ᱵᱚᱱᱫᱚ ᱞᱮᱠᱟᱜᱮ ᱵᱚᱱᱫᱚ ᱟᱠᱟᱱᱟ ᱾ ᱱᱟᱜ ᱥᱚᱦᱚᱨᱟᱭ ᱫᱚ ᱾ ᱟᱫᱚ ᱜᱚᱝᱠᱮ ᱟᱯᱮ ᱚᱱᱛᱮ ᱫᱚ ᱪᱮᱫ ᱞᱮᱠᱟ, ᱢᱟᱱᱮ ᱱᱮᱛᱟᱨ ᱦᱩᱭᱩᱜ ᱜᱮᱭᱟ ᱱᱚᱝᱠᱟ ᱥᱚᱦᱚᱨᱟᱭ ᱠᱚ ᱱᱚᱝᱠᱟ?
ᱦᱚᱭ ᱦᱚᱭ ᱟᱞᱮ ᱫᱤᱥᱚᱢ ᱨᱮᱫᱚ ᱢᱟᱥᱮ ᱱᱚᱝᱠᱟ ᱡᱟᱦᱟᱸ ᱜᱚᱴᱟ ᱯᱟᱠᱟ ᱨᱮᱜᱮ ᱱᱚᱣᱟ ᱫᱷᱟᱨ ᱟᱲᱮ ᱯᱟᱥᱮ ᱠᱚᱨᱮ ᱥᱮ, ᱟᱵᱚᱣᱟᱜ ᱡᱟᱦᱟᱸ ᱦᱩᱸ ᱥᱮᱨᱣᱟ ᱠᱟᱱ ᱛᱟᱵᱚᱱᱟ, ᱥᱚᱦᱨᱟᱭ ᱚᱱᱟ ᱠᱚᱫᱚ ᱮᱠᱷᱚᱱᱳ ᱪᱚᱞᱛᱤ ᱢᱮᱱᱟᱜ ᱟᱠᱟᱫ ᱜᱮᱭᱟ ᱥᱮ ᱾ ᱮᱠᱷᱚᱱᱳ ᱡᱤᱭᱟᱹᱲ ᱜᱮ ᱫᱚᱦᱚ ᱢᱮᱱᱟᱜ ᱟᱠᱟᱜ ᱜᱮᱭᱟ ᱾ ᱚᱱᱟᱛᱮ ᱚᱱᱟ ᱠᱚᱫᱚ ᱦᱩᱭᱩᱜ ᱛᱟᱦᱮᱱ ᱜᱮᱭᱟ ᱥᱮ ᱟᱹᱰᱤ ᱱᱟᱯᱟᱭ ᱛᱮ ᱟᱹᱰᱤ ᱡᱚᱢ ᱡᱚᱢᱟᱣ ᱠᱟᱛᱮᱜ ᱜᱮ ᱢᱟᱱᱟᱣ ᱦᱩᱭᱩᱜ
ᱟᱪᱪᱷᱟ ᱟᱪᱪᱷᱟ, ᱟᱹᱰᱤ ᱱᱟᱯᱟᱭ ᱠᱟᱛᱷᱟ ᱱᱚᱝᱠᱟ ᱾
ᱦᱚᱭ ᱛᱟᱦᱚᱞᱮ ᱚᱱᱟ ᱦᱚᱸ ᱡᱩᱫᱤ ᱚᱱᱠᱟ ᱞᱮᱠᱟ ᱵᱮᱱ ᱢᱚᱱᱮᱭᱟ ᱡᱮ ᱵᱟᱝᱢᱟ ᱥᱚᱨᱦᱟᱭ ᱨᱮ ᱚᱠᱟᱞᱮᱠᱟ ᱦᱩᱭᱩᱜᱼᱟ ᱪᱮᱫ ᱠᱚ ᱦᱩᱭᱩᱜᱼᱟ, ᱥᱮ ᱚᱱᱟ ᱠᱚ ᱡᱩᱫᱤ ᱵᱮᱱ ᱧᱮᱞ ᱤᱫᱤᱭᱟ ᱮᱱᱛᱮ ᱨᱮᱦᱚ ᱛᱟᱦᱚᱞᱮ ᱟᱹᱛᱩ ᱫᱤᱥᱚᱢ ᱥᱮᱫ ᱥᱮ ᱱᱚᱛᱮ ᱟᱞᱮ ᱠᱚᱥᱮ ᱜᱮ ᱫᱟᱬᱟᱱ ᱦᱤᱡᱩᱜ ᱵᱮᱱ ᱾ ᱨᱮᱱᱟᱜ ᱠᱚ ᱧᱮᱞ ᱥᱮᱨᱟᱭ ᱵᱮᱱ ᱥᱮ ᱫᱤᱥᱟᱹ ᱫᱚᱦᱚ ᱠᱟᱜ ᱦᱚ ᱡᱮ ᱵᱟᱝ ᱢᱟᱼᱼ ᱥᱟᱶᱛᱟ ᱨᱮᱫᱚ ᱱᱚᱝᱠᱟ ᱱᱟᱜ ᱦᱚᱸ ᱡᱤᱱᱤᱥ ᱢᱮᱱᱟᱜ ᱟᱠᱟᱫ ᱛᱟᱵᱚᱱᱟ ᱡᱟᱦᱟ ᱫᱚ ᱩᱱᱟᱹᱜ ᱡᱟᱠ ᱡᱚᱢᱚᱠ ᱟᱛᱼᱼ ᱛᱮᱫ ᱥᱮ ᱩᱱᱟᱹᱜ ᱟᱛᱩ ᱨᱮᱱ ᱢᱤᱞᱳᱣᱟᱹ ᱠᱟᱛᱮᱫ ᱡᱟᱦᱟ ᱫᱚ ᱢᱤᱫᱴᱮᱱᱼᱼ ᱵᱷᱟᱜᱮᱸ ᱚᱱᱠᱟ ᱯᱚᱨᱚᱵᱽ ᱡᱟᱦᱟ ᱠᱟᱱ ᱛᱟᱵᱚᱱᱟ ᱚᱱᱟ ᱠᱚ ᱢᱟᱱᱟᱣ ᱵᱟᱛᱟᱣᱟ ᱾ ᱮᱠᱷᱟᱱ ᱦᱟᱯᱮᱱ ᱫᱟᱨᱟᱢᱼᱼ ᱡᱩᱫᱤ ᱜᱤᱫᱽᱨᱟᱹ ᱠᱚᱦᱚᱸ ᱚᱱᱟ ᱠᱚᱠᱚ ᱥᱮᱬᱟ ᱤᱫᱤᱭᱟ ᱥᱮ ᱵᱟᱲᱟᱭ ᱧᱟᱢᱟ ᱠᱚᱼᱼ ᱵᱟᱠᱚ ᱧᱮᱞ ᱨᱮᱦᱚᱸ ᱡᱟ ᱩᱰᱤᱪ ᱠᱚ ᱥᱮᱬᱟᱭᱟ ᱛᱚ ᱵᱟᱲᱟᱼᱼ ᱟᱭ ᱥᱮᱫ ᱫᱤᱥᱟᱹ ᱫᱚ ᱱᱚᱝᱠᱟ ᱦᱩᱭᱩᱜᱼᱟ ᱢᱮᱱ ᱛᱮ ᱵᱟᱝ ᱥᱮ ᱾
ᱦᱮᱸ ᱦᱮᱸ ᱦᱮᱸ ᱾ ᱟᱫᱚ ᱜᱚᱢᱠᱮ ᱡᱩᱫᱤ ᱦᱟᱜ ᱱᱟᱝᱠᱟ ᱵᱤᱱ ᱞᱟᱹᱭ ᱠᱮᱭᱟᱼᱼ ᱮᱻ ᱱᱟᱱᱟ ᱦᱩᱱᱟᱹᱨ ᱱᱚᱝᱠᱟ ᱾ ᱦᱩᱰᱤᱧ ᱢᱟᱪᱟ ᱢᱟᱱᱮ ᱦᱩᱰᱤᱧ ᱥᱟᱺᱦᱤᱡ ᱟᱨ ᱪᱮᱫ ᱞᱮᱠᱟ ᱞᱤᱧ ᱞᱟᱹᱭ ᱟᱵᱤᱱᱟ ᱚᱝᱠᱟ ᱮᱸᱻ ᱡᱟᱛᱮ ᱟᱞᱤᱧ ᱦᱚᱞᱤᱧ ᱵᱩᱡᱷᱟᱹᱣ ᱠᱮᱭᱟ, ᱠᱟᱹᱴᱤᱡ ᱵᱮᱥ ᱦᱚᱞᱤᱧ ᱵᱩᱡᱷᱟᱹᱣ ᱠᱮᱭᱟ ᱡᱩᱫᱤ ᱦᱟᱸᱜ-ᱟᱭ ᱥᱚᱦᱨᱟᱭ ᱞᱤᱭᱮ ᱡᱟᱸᱦᱟᱱᱟᱜ ᱠᱤᱪᱷᱩ ᱵᱤᱱ ᱞᱟᱹᱭ ᱠᱮᱫᱟ ᱱᱚᱝ ᱠᱟ ᱵᱮᱥ ᱞᱤᱧ ᱵᱩᱡᱷᱟᱹᱣ ᱠᱮᱭᱟ ᱟᱨ ᱪᱮᱫ
ᱦᱳᱭ ᱛᱟᱦᱞᱮ ᱫᱚ ᱢᱟᱱᱮ ᱚᱱᱠᱟ ᱞᱮᱠᱟ ᱵᱮᱥᱤ ᱚᱱᱠᱟ ᱵᱟᱝ ᱨᱮᱦᱚᱸ᱾ ᱡᱟ ᱩᱰᱤᱩᱡ ᱜᱮ ᱠᱚᱢ ᱢᱟᱪᱷᱟ ᱜᱮ ᱦᱚᱭᱛᱳ ᱞᱟᱹᱭᱟᱢ ᱠᱟᱱᱟ ᱞᱤᱧ ᱥᱮ ᱞᱟᱹᱭ ᱵᱤᱱ᱾ ᱠᱟᱱᱟ ᱞᱤᱧ ᱱᱚᱝᱠᱟ ᱡᱮ ᱟᱵᱚ ᱡᱟᱦᱟ ᱥᱚᱦᱨᱟᱭ ᱯᱚᱨᱚᱵᱽ ᱚᱱᱟ ᱫᱚ ᱥᱚᱦᱨᱟᱭ ᱵᱚᱸᱜᱟ ᱜᱮᱠᱚ ᱢᱟᱱᱟᱣ ᱛᱟᱸᱦᱮᱱᱟ᱾ ᱫᱚ ᱚᱠᱟ ᱠᱚᱥᱮᱫ ᱫᱚᱠᱚ ᱢᱮᱱᱟ ᱟᱢᱵᱟ-ᱵᱟᱹᱥᱭᱟᱹ ᱨᱮᱠᱚ ᱥᱚᱦᱨᱟᱭᱚᱜ-ᱟ᱾ ᱟᱨ ᱚᱠᱟ ᱠᱚ ᱥᱮᱱ ᱫᱚ ᱯᱩᱨᱱᱤᱢᱟ ᱨᱮ᱾ ᱫᱚ, ᱟᱞᱮ ᱫᱤᱥᱚᱢ ᱫᱚ ᱟᱸᱵᱟ-ᱵᱟᱹᱥᱭᱟᱹ ᱨᱮᱜᱮ ᱠᱚ ᱥᱚᱦᱨᱟᱭᱚᱜ ᱛᱟᱸᱦᱮᱱᱟ᱾
ᱟᱪᱪᱷᱟ᱾
ᱟᱨ ᱥᱚᱨᱦᱟᱭ ᱫᱚ ᱱᱚᱝᱠᱟ ᱡᱮ ᱢᱚᱬᱮᱸ ᱢᱟᱦᱟ ᱡᱟᱦᱟᱸ ᱠᱚ ᱢᱟᱱᱟᱣᱟ ᱢᱮᱱᱟ ᱠᱚ ᱟᱨ ᱢᱮᱱ ᱠᱟᱛᱷᱟ ᱫᱚ ᱡᱟᱦᱟᱸ ᱠᱟᱱ ᱛᱟᱵᱚᱱᱟ ᱟᱥᱚᱞᱟᱜ ᱡᱮ ᱵᱟᱝᱢᱟ ᱥᱚᱦᱨᱟᱭ ᱫᱚ ᱪᱮᱫ ᱞᱟᱹᱜᱤᱫ ᱵᱚ ᱢᱟᱱᱟᱣᱟ ᱡᱟᱦᱟᱸ ᱫᱚ ᱟᱵᱚᱨᱮᱱ ᱡᱤᱱᱤᱥ ᱡᱚᱲᱟ ᱥᱮ ᱰᱟᱝᱜᱽᱨᱟ ᱠᱟᱰᱟ ᱠᱚ ᱡᱟᱦᱟᱸ ᱫᱚ ᱟᱵᱚ ᱦᱩᱲᱩ ᱠᱚ ᱥᱮ ᱦᱩᱲᱩ ᱠᱷᱮᱛ ᱠᱚ ᱡᱟᱦᱟᱸ ᱛᱤᱱᱟᱹᱜ ᱡᱚᱛᱚ ᱠᱤᱪᱷᱩ ᱟᱵᱚ ᱡᱟᱦᱟᱸ ᱠᱚ ᱥᱟᱶᱟᱨ ᱟᱵᱚᱱᱟ᱾ ᱥᱮ ᱩᱱᱠᱩ ᱡᱟᱦᱟᱸ ᱛᱤᱱᱟᱹᱜ ᱜᱚᱨᱚᱵᱽ ᱫᱚ ᱩᱱᱠᱩ ᱥᱟᱨᱦᱟᱣ ᱞᱟᱹᱜᱤᱫ ᱜᱮ ᱱᱚᱣᱟ ᱫᱚᱵᱚ ᱢᱟᱱᱟᱣ ᱛᱟᱸᱦᱮᱱᱟ᱾
ᱟᱪᱪᱷᱟ ᱟᱪᱪᱷᱟ᱾
ᱟᱫᱚ ᱚᱱᱟᱛᱮ ᱚᱱᱟ ᱫᱚ ᱢᱚᱬᱮ ᱥᱤᱧ ᱢᱚᱬᱮ ᱢᱟᱦᱟ ᱠᱚ ᱢᱟᱱᱟᱣ ᱛᱟᱦᱮᱸᱫ, ᱯᱳᱭᱞᱳ ᱯᱳᱭᱞᱳ ᱨᱮᱫᱚ ᱜᱚᱰ ᱵᱚᱸᱜᱟ ᱦᱩᱭᱩᱜ-ᱟ ᱥᱮ ᱩᱢ ᱢᱟᱦᱟᱸ, ᱫᱚᱥᱟᱨ ᱨᱮᱫᱚ ᱵᱚᱸᱜᱟ ᱦᱟᱠᱚ ᱥᱮ ᱵᱚᱸᱜᱟ ᱵᱟᱲᱟ ᱦᱩᱭᱩᱜ-ᱟ ᱚᱲᱟᱜ ᱠᱚᱨᱮᱜ ᱜᱮ᱾
ᱟᱪᱪᱷᱟ᱾
ᱟᱨ ᱛᱮᱥᱟᱨ ᱫᱚ ᱫᱟᱠᱟᱭᱟᱠᱚ ᱥᱮ ᱥᱮᱫᱤᱱ ᱫᱚ ᱡᱤᱞ ᱩᱛᱩ ᱫᱟᱠᱟ ᱚᱱᱠᱟ ᱠᱚ ᱡᱚᱢᱟ ᱟᱨ ᱮᱱᱮᱡ ᱥᱮᱨᱮᱧ ᱨᱟᱹᱥᱠᱟᱹᱭ ᱟᱠᱚ᱾ ᱛᱟᱨᱯᱚᱨᱮ ᱠᱷᱩᱱᱴᱟᱹᱣ ᱢᱟᱦᱟ ᱦᱤᱞᱳᱜ ᱫᱚ ᱰᱟᱹᱝᱨᱤ ᱥᱟᱨᱦᱟᱣ ᱠᱟᱛᱮᱫ ᱫᱚᱠᱚ ᱠᱷᱩᱱᱴᱟᱹᱣ ᱠᱚᱣᱟ᱾
ᱟᱪᱪᱷᱟ᱾
ᱟᱫᱚ ᱮᱱᱮᱡ ᱥᱮᱨᱮᱧ ᱫᱚ ᱚᱱᱟ ᱢᱮᱱᱟᱠᱚ ᱢᱚᱬᱮ ᱥᱤᱧ ᱢᱚᱬᱮ ᱧᱤᱫᱟᱹ ᱜᱮ ᱦᱩᱭᱩᱜ-ᱟ᱾
ᱟᱪᱪᱷᱟ, ᱟᱪᱪᱷᱟ ᱜᱚᱝᱠᱮ ᱦᱚᱸᱜ-ᱚ ᱢᱤᱫᱴᱟᱝ ᱟᱞᱤᱧᱟᱜ ᱠᱩᱠᱞᱤ ᱛᱮᱞᱟ ᱦᱮᱱᱟᱜ-ᱟ ᱦᱮᱸᱥᱮ ᱟᱫᱚ ᱞᱟᱹᱭ ᱫᱟᱹᱞᱤᱧ ᱦᱚᱸᱜ-ᱚ ᱱᱚᱝᱠᱟ ᱠᱟᱛᱷᱟ ᱫᱚ᱾ ᱢᱟᱱᱮ ᱱᱮᱜ-ᱮ ᱡᱮ ᱥᱚᱦᱨᱟᱭ ᱦᱮᱸᱥᱮ, ᱟᱪᱪᱷᱟ ᱥᱚᱦᱨᱟᱭ ᱨᱮ ᱡᱟᱦᱟᱸ ᱮᱸ, ᱮᱱᱮᱡ ᱥᱮᱨᱮᱧ ᱠᱚ ᱡᱟᱦᱟᱸ ᱚᱱᱠᱟᱛᱚ ᱛᱟᱸᱦᱮᱱ ᱜᱮᱭᱟ ᱥᱮ ᱵᱟᱝᱟ?
ᱦᱳᱭ ᱦᱳᱭ᱾
ᱟᱫᱚ ᱜᱚᱝᱠᱮ ᱟᱫᱚ ᱱᱚᱝᱠᱟ ᱢᱟ ᱟᱞᱮ ᱱᱚᱛᱮ ᱢᱟ ᱵᱟᱝ ᱦᱩᱭ ᱵᱟᱲᱟ ᱠᱟᱱᱟ᱾ ᱟᱫᱚ ᱮᱱᱮᱡ ᱥᱮᱨᱮᱧ ᱦᱤᱥᱟᱹᱵᱽ ᱛᱮ ᱚᱱᱮ ᱚᱝᱠᱟ ᱪᱮᱫ ᱪᱮᱫ ᱡᱤᱱᱤᱥ ᱠᱚᱫᱚ ᱱᱚᱝᱠᱟ ᱫᱚ? ᱢᱟᱱᱮ ᱮᱱᱮᱡ ᱥᱮᱨᱮᱧ ᱞᱟᱹᱜᱤᱫ ᱦᱚᱸ ᱱᱚᱝᱠᱟ ᱡᱟᱦᱟᱸ ᱵᱚᱱ ᱵᱟᱡᱟᱣ ᱵᱟᱲᱟᱭ ᱜᱮᱭᱟ ᱡᱟᱦᱟᱸᱴᱟᱜ᱾ ᱞᱟᱹᱭ ᱜᱮᱭᱟ ᱵᱚᱱ ᱦᱮᱸᱥᱮ ᱟᱫᱚ ᱟᱯᱮ ᱚᱱᱛᱮ ᱫᱚ ᱴᱟᱢᱟᱠ ᱛᱩᱢᱫᱟᱜ ᱛᱮ ᱥᱮ ᱪᱮᱫ ᱞᱮᱠᱟ ᱪᱮᱫ ᱞᱮ
ᱦᱳᱭ ᱦᱳᱭ ᱚᱱᱟ ᱫᱚ ᱟᱵᱚᱣᱟᱜ ᱡᱟᱦᱟᱸ ᱠᱟᱱ ᱛᱟᱵᱚᱱᱟ ᱟᱵᱚᱣᱟᱜ ᱥᱟᱶᱛᱟ ᱨᱮᱭᱟᱜ ᱜᱮ᱾ ᱚᱱᱟᱜᱮ ᱮᱠᱷᱚᱱ ᱦᱚᱸ ᱡᱤᱭᱟᱹᱲ ᱫᱚ ᱫᱚᱦᱚ ᱢᱮᱱᱟᱜ ᱟᱠᱟᱜ ᱜᱮᱭᱟ ᱛᱚ ᱥᱚᱦᱨᱟᱭ ᱨᱮᱫᱚ ᱚᱱᱠᱟ ᱜᱮ ᱛᱩᱢᱫᱟᱜ, ᱴᱟᱢᱟᱠ, ᱨᱮᱜᱽᱲᱟ, ᱫᱷᱟᱭ, ᱠᱚᱨᱛᱟᱞ ᱥᱮ ᱚᱱᱠᱟ ᱱᱟᱱᱟ ᱦᱩᱱᱟᱹᱨ ᱡᱤᱱᱤᱥ ᱛᱮᱜᱮ ᱚᱱᱟ ᱫᱚ᱾ ᱨᱩ ᱨᱟᱦᱟ ᱛᱮ ᱥᱮ ᱥᱮᱨᱮᱧ ᱨᱟᱦᱟ ᱛᱮᱜᱮ ᱯᱮᱨᱮᱡ ᱯᱩᱨᱚᱱ ᱛᱟᱸᱦᱮᱱ ᱜᱮᱭᱟ᱾
ᱟᱪᱪᱷᱟ᱾
ᱚᱱᱟᱛᱮ ᱵᱟᱦᱨᱮ ᱨᱮᱱᱟᱜ ᱡᱤᱱᱤᱥ ᱠᱚ ᱥᱮ ᱚᱱᱠᱟ ᱞᱮᱠᱟᱱᱟᱜ᱾ ᱮᱴᱟᱜᱟᱜ ᱡᱟᱦᱟᱸ ᱪᱷᱟᱹᱛᱤᱠ ᱠᱚᱠᱚ ᱟᱹᱜᱩ ᱵᱟᱲᱟᱭᱮᱫ ᱠᱟᱱᱟ ᱥᱮ ᱢᱮᱥᱤᱱ ᱞᱮᱠᱟᱱᱟᱜ ᱡᱤᱱᱤᱥ ᱠᱚᱫᱚ᱾ ᱵᱟᱝ ᱵᱮᱵᱚᱦᱟᱨᱚᱜ ᱜᱮᱭᱟ᱾ ᱛᱚ, ᱚᱱᱟᱛᱮ ᱜᱮ ᱱᱚᱣᱟ ᱫᱚ ᱡᱟᱦᱟᱸ ᱥᱟᱶᱛᱟ ᱨᱮᱱᱟᱜ ᱡᱟᱦᱟᱸ ᱞᱮᱠᱟᱱᱟᱜ ᱟᱹᱨᱤ ᱠᱟᱱᱟ ᱚᱱᱟ ᱞᱮᱠᱟᱛᱮ ᱜᱮ ᱢᱟᱱᱟᱣ ᱦᱩᱭᱩᱜ ᱜᱮᱭᱟ᱾
ᱚ, ᱟᱹᱰᱤ ᱱᱟᱯᱟᱭ ᱠᱟᱛᱷᱟ ᱛᱟᱦᱚᱞᱮ ᱫᱚ᱾ ᱴᱷᱤᱠ ᱜᱮᱭᱟ ᱜᱚᱝ ᱠᱮ ᱟᱹᱵᱤᱱ ᱥᱟᱞᱟᱜ ᱜᱟᱞᱢᱟᱨᱟᱣ ᱠᱟᱛᱮ ᱟᱹᱰᱤ ᱵᱮᱥ ᱜᱮᱞᱤᱧ ᱵᱩᱡᱷᱟᱹᱣ ᱠᱮᱜᱼᱟ᱾ ᱡᱟᱦᱟᱸᱱᱟᱜ ᱟᱹᱞᱤᱧᱟᱜ ᱮ ᱵᱟᱹᱞᱤᱧ ᱵᱟᱲᱟᱭ ᱠᱮᱫ ᱛᱟᱦᱮᱸᱫ, ᱚᱱᱟᱴᱟᱜ ᱟᱹᱵᱤᱱ ᱴᱷᱮᱱ ᱠᱷᱚᱱᱟᱜ ᱵᱟᱲᱟᱭ ᱠᱟᱛᱮ ᱟᱹᱰᱤ ᱵᱮᱥ ᱜᱮᱞᱤᱧ ᱵᱩᱡᱷᱟᱹᱣ ᱠᱮᱜᱼᱟ᱾ ᱚᱱᱠᱟ ᱡᱩᱫᱤ ᱱᱚᱝᱠᱟ ᱥᱚᱢᱚᱭ ᱧᱟᱢᱚᱜᱼᱟ, ᱚᱵᱚᱥᱥᱳᱭ, ᱟᱯᱮ ᱚᱱᱛᱮ ᱥᱮ ᱟᱯᱮ ᱫᱤᱥᱚᱢ ᱪᱟᱞᱟᱣ ᱠᱟᱛᱮ ᱱᱚᱣᱟ ᱠᱚ ᱡᱤᱱᱤᱥ ᱧᱮᱞ ᱠᱟᱛᱮᱜ ᱥᱮᱬᱟ ᱟᱹᱜᱩᱭᱟ ᱞᱤᱧ ᱾ ᱦᱮᱸᱥᱮ? ᱟᱨ ᱚᱱᱠᱟ ᱡᱩᱫᱤ ᱥᱚᱢᱚᱭ ᱞᱟᱜᱟᱜᱼᱟ ᱟᱞᱤᱧ ᱧᱟᱢᱟ ᱟᱨ ᱢᱤᱫ ᱫᱷᱟᱹᱣ ᱱᱚᱝᱠᱟ ᱟᱹᱵᱤᱱ ᱥᱟᱞᱟᱜ ᱜᱟᱞᱢᱟᱨᱟᱣ ᱜᱚᱴᱟᱣ ᱦᱩᱭᱩᱜᱼᱟ ᱥᱮ ᱱᱚᱣᱟ᱾
ᱦᱳᱭ ᱦᱳᱭ,
ᱴᱷᱤᱠ ᱜᱮᱭᱟ ᱜᱚᱝᱠᱮ, ᱡᱚᱦᱟᱨ ᱜᱮ ᱛᱟᱦᱚᱞᱮ ᱫᱚᱦᱚ ᱠᱮᱫᱟᱞᱤᱧ ᱦᱮᱸ ᱥᱮ?
ᱦᱳᱭ ᱢᱟ ᱡᱚᱦᱟᱨ ᱜᱮ᱾